ᱦᱮᱸ ᱞᱟᱹᱭ ᱢᱮ?
ᱚᱱᱟ ᱫᱚ ᱤᱭᱩᱴᱩᱵᱽ ᱨᱮᱱᱟᱜ ᱵᱷᱤᱭᱩᱥ ᱧᱟᱢ ᱞᱟᱹᱜᱤᱫ ᱛᱮᱠᱚ ᱤᱭᱟᱹ
ᱵᱟᱝᱟ ᱛᱚ ᱱᱤᱭᱟᱹ ᱡᱚᱠᱷᱚᱱ ᱫᱚ ᱡᱮᱦᱮᱛᱩ ᱵᱟᱝ-ᱟ ᱤᱭᱟᱹ ᱡᱚᱠᱷᱚᱡ ᱫᱚ ᱥᱚᱨᱠᱟᱨᱮ ᱯᱟᱞᱴᱟᱣ ᱟᱠᱟᱱᱟ ᱦᱚᱭᱛᱳ ᱟᱲᱟᱜ ᱦᱚᱸ ᱟᱲᱟᱜ ᱫᱟᱲᱮᱭᱟᱜᱼᱟ ᱠᱚ ᱠᱟᱨᱚᱱ ᱩᱱᱤ ᱛᱚ ᱥᱚᱵ ᱥᱚᱢᱟᱭ ᱥᱚᱵᱽ ᱥᱚᱢᱚᱭ ᱚᱠᱚᱭ ᱱᱟᱣᱟ ᱥᱚᱨᱠᱟᱨ ᱦᱤᱡᱩᱜᱼᱟ ᱥᱚᱵᱽ ᱥᱚᱢᱚᱭ ᱠᱷᱚᱡᱚᱜᱼᱟᱭ ᱡᱮ ᱢᱟᱱᱮ ᱟᱫ ᱡᱟ
ᱵᱟ ᱩᱱᱠᱩ ᱫᱚ ᱟᱫᱚ ᱪᱮᱫ ᱟᱢ ᱫᱚ ᱧᱮᱞ ᱛᱟᱠᱚᱼᱼ ᱩᱱᱠᱩ ᱫᱚ ᱧᱮᱞ ᱛᱟᱠᱚᱢ‌ ᱥᱮ ᱤᱭᱩᱴᱩᱵ ᱨᱮ ᱡᱮᱦᱮᱛᱩᱢ ᱧᱮᱞᱟ
ᱦᱮᱸ ᱤᱧ ᱚᱱᱟ ᱡᱤᱱᱤᱥ ᱤᱭᱩᱴᱤᱭᱩᱵᱽ ᱨᱮ ᱢᱟᱱᱮ ᱛᱤᱱᱟᱹᱜ ᱤᱧ ᱧᱮᱞ ᱩᱰᱩᱠᱚᱜ ᱞᱟᱹᱜᱤᱫ ᱩᱰᱩᱠᱚᱜ ᱞᱟᱹᱜᱤᱫ
ᱦᱚᱜᱼᱚᱭ ᱜᱟᱯᱟ ᱢᱮᱭᱟᱝ ᱜᱟᱯᱟ ᱠᱷᱟᱱ ᱜᱮ ᱡᱷᱚᱛᱚ ᱛᱚᱫᱚᱜ-ᱟ
ᱦᱚᱸ
ᱛᱤᱥ ᱥᱮᱱᱟᱜ ᱛᱮ ᱳᱰᱳᱜᱚᱜ ᱠᱟᱱᱟ ᱟᱫᱚ ᱡᱚᱛᱚ ᱦᱚᱲ ᱜᱮ ᱞᱟᱹᱭ ᱫᱟᱠᱚ ᱚᱠᱴᱳᱵᱚᱨ ᱤᱭᱟᱹ ᱥᱮᱱ ᱟᱨᱠᱤ
ᱪᱮᱫ ᱪᱤᱠᱟᱹᱜ ᱠᱟᱱᱟ?
ᱰᱟᱵᱞᱩ ᱵᱤ ᱯᱤ ᱨᱮᱱᱟᱜ ᱨᱮᱡᱟᱞᱴ ᱡᱩᱫᱤᱢ ᱧᱮᱞᱟ ᱪᱮᱫ ᱰᱟᱵᱞᱩ ᱵᱤ ᱯᱤ ᱨᱮᱱᱟᱜ ᱨᱮᱡᱟᱞ ᱡᱩᱫᱤᱧ ᱧᱮᱞ-ᱟ ᱪᱮᱫ ᱛᱮ ᱡᱟᱦᱟᱸᱴᱟᱝ ᱜᱮ ᱤᱭᱟᱹ ᱨᱮ, ᱱᱚᱜ-ᱚᱭ ᱛᱚ ᱯᱚᱨᱮᱨᱥᱚᱯᱛᱟ ᱛᱳᱫᱳᱜ ᱠᱷᱚᱱ ᱛᱳᱫᱚᱜ ᱠᱟᱱᱟ ᱱᱚᱜ ᱯᱩᱨᱟᱹ ᱥᱚᱯᱛᱟ ᱱᱚᱜ-ᱚᱭ ᱱᱚᱸᱰᱮ ᱱᱚᱸᱰᱮ ᱱᱚᱸᱰᱮ ᱤᱭᱟᱹ ᱠᱚ ᱡᱚᱢᱟ ᱴᱚ ᱟᱠᱟᱫᱟ ᱚᱸᱰᱮ ᱱᱳᱴᱤᱥ ᱨᱤᱯᱳᱨᱴ ᱱᱤᱭᱟᱹ ᱤᱭᱟᱹ
ᱟᱸᱡᱚᱢ ᱢᱮᱥᱮ ᱱᱳᱴᱤᱥ ᱪᱤᱠᱟ ᱠᱚ ᱮᱢ ᱟᱠᱟᱫ ᱠᱚᱣᱟ ᱚᱠᱟ ᱠᱚᱨᱮ ᱴᱨᱮ ᱤᱭᱟᱹ ᱮᱢ-ᱟᱠᱚ ᱚᱠᱟ ᱠᱚᱨᱮ ᱩᱱᱠᱩ ᱴᱨᱮᱱᱤᱝ ᱮᱢ ᱠᱳ ᱠᱚᱣᱟ ᱠᱳ ᱚᱱᱟ ᱦᱮᱸ ᱚᱱᱟ ᱤᱭᱟᱹ ᱠᱚ ᱵᱷᱮᱡᱟ ᱦᱟᱠᱟᱜ ᱠᱚᱣᱟ ᱡᱟᱛᱮ ᱚᱠᱟᱨᱮ ᱛᱤᱱᱟᱹᱜ ᱠᱟᱛᱮ ᱤᱭᱟᱹ ᱠᱚᱣᱟ ᱠᱚ ᱚᱱᱟᱧ ᱧᱮᱞᱮᱫ ᱛᱟᱦᱮᱸᱜᱼᱟ
ᱚᱱᱟ ᱚᱯᱷᱤᱥᱤᱣᱟᱞ ᱱᱳᱴᱤᱥ ᱠᱟᱱᱟ?
ᱟᱫᱚ ᱚᱱᱟᱫᱚ ᱤᱧᱫᱚ ᱵᱟᱹᱧ ᱵᱟᱲᱟᱭᱟ᱾
ᱡᱟᱪᱟᱭ ᱠᱟᱛᱮᱫ ᱫᱚ ᱵᱟᱢ ᱧᱮᱞ ᱟᱠᱟᱫᱟ ᱚᱯᱷᱤᱥᱤᱭᱟᱞ ᱱᱳᱴᱤᱥ ᱫᱚ ᱟᱢ ᱦᱚᱛᱚᱢ ᱧᱟᱢᱟ᱾
ᱤᱧ ᱫᱚ ᱵᱟᱹᱧ ᱴᱷᱤᱠᱟᱹᱭᱟ ᱥᱮ? ᱤᱧᱫᱚ ᱚᱱᱠᱟ ᱚᱯᱷᱤᱥᱤᱭᱟᱞ ᱚᱠᱟ ᱤᱭᱟᱹ ᱤᱧ ᱢᱟ ᱡᱚᱛᱚ ᱢᱤᱫᱜᱤᱧ ᱧᱮᱞᱟ ᱤᱧ ᱫᱚ ᱵᱟᱹᱧ ᱪᱤᱱᱦᱟᱹᱣ ᱫᱟᱲᱮᱭᱟᱜ-ᱟ ᱚᱱᱟᱫᱚ?
ᱚᱱᱟ ᱜᱨᱩᱯ ᱥᱤ-ᱰᱤ ᱨᱮᱱᱟᱜ ᱫᱚᱠᱚ ᱪᱤᱠᱟᱹ ᱠᱮᱫᱟ ᱵᱟᱝ ᱪᱚ ᱠᱚ ᱢᱩᱠᱩᱵ ᱠᱮᱫ ᱵᱟᱝ ᱪᱚ ᱪᱮᱫ?
ᱵᱟᱝ ᱚᱱᱟ ᱦᱚᱸ ᱩᱰᱩᱠᱚᱜ-ᱟ ᱱᱟᱦᱟᱜ᱾ ᱴᱟᱭᱯᱤᱝ ᱠᱳ ᱤᱭᱟᱹᱭ ᱢᱮ ᱯᱨᱮᱠᱴᱤᱥ ᱢᱮ ᱡᱷᱚᱛᱚ ᱜᱤᱫᱽᱨᱟᱹ ᱯᱨᱮᱠᱴᱤᱥ ᱮᱫᱟ ᱠᱚ ᱦᱟᱯᱮ ᱚᱠᱚᱭ ᱢᱤᱛᱟᱹᱧ ᱠᱟᱱ ᱛᱟᱦᱮᱸ ᱚ ᱟᱵᱚ ᱤᱡ ᱢᱚᱝᱜᱚᱞ ᱢᱩᱨ ᱢᱤᱛᱟᱹᱧ ᱠᱟᱱ ᱛᱟᱦᱮᱸᱱ ᱚᱱᱟ ᱜᱮ ᱞᱟᱹᱭᱫᱟᱭ ᱞᱟᱹᱭᱫᱟᱭ ᱯᱨᱮᱠᱴᱤᱥ ᱦᱚᱸ ᱵᱟᱝ ᱦᱩᱭᱩᱜ ᱠᱟᱱᱟ ᱴᱟᱴᱠᱟ ᱜᱮ ᱱᱟᱦᱟᱜ ᱨᱮᱡ ᱨᱮᱡᱟᱞ ᱠᱳ ᱩᱰᱩᱠ-ᱟ ᱦᱩᱸ ᱵᱷᱟᱜᱤ ᱜᱮ ᱵᱷᱟᱜᱤ ᱜᱮ ᱦᱤᱡᱩᱜ ᱠᱟᱱ ᱛᱟᱭᱟ ᱢᱚᱱᱮ ᱞᱟᱹᱭ ᱠᱮᱫᱟ ᱪᱩᱣᱟᱱᱱᱚ, ᱯᱚᱸᱧᱪᱟᱱᱱᱚ ᱚᱝᱠᱟ ᱨᱟᱠᱟᱵ ᱠᱟᱱᱟ᱾ ᱟᱫᱚ ᱟᱫᱚ ᱚᱱᱟᱜᱤᱧ ᱢᱮᱛᱟᱭ ᱠᱟᱱᱟ ᱤᱭᱟᱹᱭ ᱢᱮ, ᱟᱢᱟᱜ ᱦᱚᱸ ᱚᱱᱠᱟ ᱜᱮ᱾
ᱱᱟᱜ-ᱟ ᱱᱟᱣᱟ ᱨᱮᱫᱚ ᱟᱴᱛᱨᱤᱥ ᱥᱮ ᱩᱱᱚᱪᱚᱞᱞᱤᱥ ᱮᱢ ᱞᱟᱹᱭ ᱟᱹᱫᱤᱧᱟ ᱰᱤ ᱨᱮ᱾ ᱟᱥᱤ ᱨᱮᱫᱚ ᱯᱚᱸᱧᱪᱟᱱᱱᱚ, ᱪᱷᱟᱯᱟᱱᱱᱚ ᱚᱱᱠᱟᱜᱮᱢ ᱞᱟᱹᱭ ᱞᱮᱫᱟ ᱢᱚᱱᱮ ᱦᱚᱭ᱾
ᱟᱪᱪᱷᱟ ᱡᱟᱦᱟᱸᱱᱟᱜ ᱜᱮ ᱜᱨᱩᱯ-ᱵᱤ᱾ ᱜᱨᱩᱯ ᱰᱤ ᱨᱮᱦᱚᱸ ᱜᱟᱱᱚᱜᱼᱟ ᱡᱟᱦᱟᱸᱱᱟᱜ ᱜᱮ ᱾
ᱴᱟᱴᱠᱟ ᱜᱮ ᱱᱟᱜ ᱨᱮᱡᱟᱞᱴ ᱫᱚ ᱥᱟᱞ ᱨᱮ ᱠᱚ ᱩᱰᱩᱠ-ᱟ ᱴᱟᱴᱠᱟ ᱜᱮ ᱛᱟᱯᱚᱨᱮ ᱫᱚᱥ, ᱯᱚᱱᱨᱚ ᱫᱤᱱ ᱵᱷᱤᱛᱤᱨ ᱨᱮᱜᱮ ᱟᱨᱦᱚᱸ ᱡᱩᱫᱤ ᱴᱟᱭᱯᱤᱝ ᱞᱟᱹᱜᱤᱫ ᱠᱚ ᱦᱚᱦᱚᱭᱟ ᱛᱚᱠᱷᱚᱱ ᱫᱚ?
ᱵᱟᱝ ᱞᱟ. ᱭ ᱫᱟᱹᱧ ᱜᱨᱩᱯ-ᱰᱤ ᱱᱤᱭᱮ ᱜᱨᱩᱯ ᱰᱤ ᱴᱷᱤᱠ ᱡᱩᱫᱤᱢ ᱤᱭᱟᱹᱭᱟ ᱮᱸ ᱥᱳᱨ ᱠᱳᱨᱮ ᱜᱮᱢ ᱧᱟᱢᱟ ᱦᱮᱸ᱾ ᱢᱮᱫᱤᱱᱤᱯᱩᱨ‌ ᱨᱳᱡᱚᱱᱤ ᱚᱱᱟᱫᱚ ᱡᱳᱱ ᱳᱣᱟᱤᱥ ᱠᱚ ᱤᱭᱟ. ᱟᱠᱟᱫᱟ ᱡᱟᱹᱱᱤᱡ
ᱦᱮᱸ ᱟᱢ ᱜᱮᱛᱚᱢ ᱯᱷᱤᱞᱟᱯ ᱞᱮᱫᱼᱟ᱾
ᱦᱮᱸ ᱦᱮᱸ ᱡᱳᱱ ᱥᱤᱥᱴᱮᱢ ᱟᱢᱟᱜ ᱫᱚ ᱟᱢᱟᱜ ᱛᱤᱱᱟᱹᱜ ᱦᱩᱭᱩᱜ ᱠᱟᱱ ᱛᱟᱢ ᱛᱟᱦᱮᱸᱱ ᱛᱤᱨᱤᱥ ᱥᱮ ᱵᱚᱛᱛᱤᱨᱤ?
ᱤᱧ ᱫᱚ ᱤᱧ ᱫᱚ ᱵᱟᱹᱧ ᱦᱤᱥᱟᱹᱵ ᱟᱠᱟᱫ ᱛᱤᱧᱟᱹ ᱤᱧ ᱫᱚ ᱵᱟᱹᱧ ᱧᱮᱞᱟ ᱤᱭᱟᱹ ᱢᱟᱲᱟᱝ ᱠᱚᱨᱮ ᱫᱚ ᱵᱟᱹᱧ ᱦᱤᱥᱟᱹᱵ ᱛᱤᱧ ᱜᱮᱭᱟ?
ᱳᱭᱮᱢᱟᱨ ᱛᱚ ᱢᱮᱱᱟᱜ ᱛᱟᱢ ᱜᱮᱭᱟ ᱚᱱᱟ ᱛᱚᱠᱚ ᱮᱢ ᱟᱠᱟᱫ ᱢᱮᱭᱟ?
ᱳᱭᱮᱢᱟᱨ ᱢᱮᱱᱟᱜ ᱟᱠᱟᱫᱟ ᱤᱧ ᱫᱚ ᱵᱟᱹᱧ ᱦᱤᱥᱟᱹᱵ ᱜᱮᱭᱟ ᱨᱮᱡᱟᱞᱴ ᱢᱟᱲᱟᱝ ᱨᱮᱫᱚ? ᱮᱠᱷᱚᱱ ᱫᱚ ᱪᱮᱜᱠᱟ ᱠᱮᱫᱟ ᱟᱡᱚᱸᱢ ᱢᱮᱥᱮ ᱪᱮᱫ ᱚᱠᱟ ᱜᱤᱫᱽᱨᱟᱹ ᱯᱟᱲᱦᱟᱜ ᱠᱟᱱᱟ ᱠᱚ ᱠᱚᱪᱤᱝ ᱥᱮᱱᱴᱟᱨᱮᱢ ᱪᱟᱞᱟᱣ ᱞᱮᱠᱷᱟᱱᱮᱢ ᱵᱩᱡᱷᱟᱹᱣ ᱫᱟᱲᱮᱭᱟᱜ-ᱟ᱾
ᱤᱢᱟᱹᱧ ᱢᱮᱱ ᱦᱟᱸᱜ᱾
ᱦᱚᱜ-ᱚ ᱛᱤᱱᱟᱹᱜ ᱛᱤᱱᱟᱹᱜ ᱡᱮ ᱠᱚᱢᱯᱤᱴᱤᱥᱟᱱ ᱠᱚᱢᱯᱤᱴᱤᱥᱟᱱ ᱴᱟᱜ ᱪᱮᱫᱠᱟ ᱫᱚᱢ ᱱᱮ ᱢᱟᱱᱮ ᱫᱚᱢᱮ ᱟᱢ ᱟᱢ ᱤᱭᱟᱹ ᱫᱚ ᱪᱮᱫ ᱛᱟᱦᱚᱞᱮ ᱢᱮᱥᱟ ᱟᱢ ᱡᱩᱫᱤ ᱱᱚᱝᱠᱟᱢ ᱛᱟᱦᱮᱱᱟ ᱮᱠᱞᱟᱜᱮ ᱤᱭᱟᱹᱜᱮ ᱱᱤᱡᱮᱛᱮᱢ ᱯᱟᱲᱦᱟᱜᱼᱟ ᱛᱟᱦᱚᱞᱮ ᱵᱟᱢ ᱵᱩᱡᱷᱟᱹᱣ ᱫᱟᱲᱮᱭᱟᱜᱼᱟ ᱾ ᱚᱠᱟ ᱞᱮᱵᱮᱞ ᱨᱮ ᱟᱢ ᱢᱮᱱᱟᱜ ᱢᱮᱭᱟ ᱟᱨᱠᱤ? ᱟᱨ ᱟᱢ ᱡᱚᱠᱷᱚᱱ ᱢᱤᱫ ᱡᱚᱠᱷᱟᱡ ᱢᱟᱱᱮ ᱠᱚᱪᱤᱝ ᱨᱮᱢ ᱪᱟᱞᱟᱜ-ᱟ ᱠᱤᱢᱵᱟ ᱚᱱᱟ ᱠᱚᱢᱯᱤᱴᱤᱥᱟᱱ ᱨᱮᱢ ᱟᱬᱜᱚᱱᱟ ᱥᱮ ᱛᱚᱵᱮᱣᱟᱱᱤᱡ ᱮᱢ ᱵᱩᱡᱷᱟᱹᱣ ᱫᱟᱲᱮᱭᱟᱜ-ᱟ ᱞᱮᱵᱮᱞ᱾ ᱴᱟᱜ ᱚᱠᱟ ᱨᱮ ᱛᱟᱢ?
ᱦᱩᱸ᱾
ᱢᱟᱱᱮ ᱤᱭᱟᱹ ᱚᱸᱰᱮ ᱚᱸᱰᱮ ᱤᱭᱟᱹ ᱞᱮ ᱪᱟᱞᱟᱜ ᱫᱚ ᱤᱝᱞᱤᱥ ᱠᱮᱞᱟᱥ ᱥᱮ ᱚᱸᱰᱮ ᱩᱱᱠᱩ ᱫᱚ ᱤᱭᱟᱹ ᱜᱤᱫᱽᱨᱟᱹ ᱠᱟᱱᱟ ᱠᱚ ᱦᱟᱭ ᱤᱥᱠᱩᱞ ᱜᱤᱫᱽᱨᱟᱹ ᱠᱟᱱᱟ ᱠᱚ ᱢᱚᱱᱮ ᱦᱚᱭ ᱚᱱᱠᱟ ᱥᱮᱵᱷᱮᱱ, ᱮᱭᱤᱴ, ᱱᱟᱭᱤᱱ, ᱴᱮᱱ ᱚᱱᱠᱟᱱ ᱠᱚᱜᱮ ᱢᱮᱱᱟᱜ ᱠᱚᱣᱟ ᱵᱩᱷᱟᱹᱣ ᱠᱮᱫᱟᱢ ᱾ ᱵᱮᱥᱤ ᱫᱚ ᱵᱟᱠᱚ ᱥᱮᱬᱟᱣ-ᱟ᱾ ᱟᱸ ᱩᱱᱠᱩ ᱱᱮᱛᱟᱨ ᱠᱷᱚᱱ ᱜᱮᱠᱚ ᱥᱮᱸᱬᱟᱣ ᱟᱠᱚ ᱠᱟᱱᱟ ᱛᱟᱦᱚᱞᱮ ᱩᱱᱠᱩ ᱫᱚ ᱤᱭᱟᱹ ᱠᱟᱛᱮ ᱫᱚ ᱠᱚᱢ ᱪᱚᱨᱚᱠ ᱤᱭᱟᱹᱭᱟᱠᱚ ᱥᱮᱬᱟᱭᱟᱠᱚ ᱱᱮᱛᱟᱨ ᱠᱷᱚᱱ ᱡᱩᱫᱤ ᱜᱤᱫᱽᱨᱟᱹ ᱚᱱᱠᱟ ᱯᱟᱲᱦᱟᱣ ᱠᱚᱣᱟ ᱠᱚ ᱾
ᱱᱮᱛᱟᱨ ᱫᱚ ᱡᱷᱚᱛᱚ, ᱮ-ᱟᱭ ᱡᱮᱱᱮᱴᱤᱠ ᱜᱤᱫᱽᱨᱟᱹ ᱠᱟᱱᱟ ᱠᱚ ᱡᱚᱛᱚ᱾
ᱦᱩᱸ ᱦᱩᱸ ᱟᱨ ᱩᱱᱠᱩ ᱜᱤᱫᱽᱨᱟᱹ ᱠᱷᱩᱵ ᱪᱚᱨᱚᱠ ᱪᱚᱨᱚᱠ ᱜᱤᱫᱽᱨᱟᱹ ᱾
ᱢᱤᱫᱴᱟᱝ ᱜᱤᱫᱽᱨᱟᱹ ᱵᱷᱟᱭᱨᱟᱞ ᱠᱟᱱᱟ ᱧᱮᱞ ᱠᱮᱫᱟᱢ ᱤᱭᱟᱹ ᱱᱤᱴ ᱱᱤᱴᱮ ᱯᱟᱲᱦᱟᱣᱮᱫ ᱠᱚᱣᱟ ᱱᱤᱴ ᱵᱩᱥᱟᱹᱜ ᱜᱤᱫᱽᱨᱟᱹ ᱦᱚᱱᱟ ᱠᱚᱨᱮ ᱛᱤᱱᱟᱹᱜ ᱫᱚᱥ ᱵᱚᱪᱷᱚᱨ ᱜᱟᱱ ᱦᱩᱭᱩᱜᱼᱟ ᱾
ᱵᱟᱝ ᱚᱱᱟᱜᱤᱧ ᱞᱟᱹᱭᱫᱟ ᱢᱟᱱᱮ ᱱᱮᱛᱟᱨ ᱫᱚ ᱠᱚᱢᱯᱤᱴᱤᱥᱮᱱ ᱟᱨᱚᱷ ᱛᱤᱱᱟᱹᱜ ᱢᱟᱱᱮ ᱡᱩᱜᱽ ᱪᱟᱞᱟᱣ ᱤᱫᱤᱜᱼᱟ ᱥᱮ ᱩᱱᱟᱹᱜ ᱠᱚᱢᱯᱤᱴᱤᱥᱟᱱ ᱰᱷᱮᱨ ᱤᱫᱤᱜᱼᱟ᱾
ᱵᱟᱝ ᱚᱱᱟ ᱜᱤᱧ ᱞᱟᱹᱭᱫᱟ ᱱᱮᱴ ᱥᱮ ᱱᱤᱴ ᱛᱮ ᱯᱟᱲᱦᱟᱣᱮᱜ ᱠᱚᱣᱟ ᱦᱳᱭ ᱥᱮ᱾ ᱢᱟᱱᱮ ᱛᱚ ᱵᱩᱥᱟᱹᱜ ᱜᱤᱫᱽᱨᱟᱹ ᱦᱩᱭᱩᱜᱼᱟ ᱚᱱᱟᱧ ᱧᱮᱞᱮᱫ ᱛᱟᱦᱮᱱᱟ ᱤᱭᱟᱹ ᱨᱮ ᱡᱚᱛᱚ ᱨᱮᱱᱟᱜ ᱜᱮ ᱢᱤᱫᱴᱟᱝ ᱤᱭᱟᱹ ᱢᱮᱱᱟᱜᱼᱟ ᱟᱵᱚ ᱦᱚᱲ ᱦᱚᱸ ᱵᱟᱵᱚᱱ ᱫᱟᱲᱮᱭᱟᱜᱼᱟ᱾
ᱦᱮᱸ᱾
ᱦᱚᱲ ᱫᱚ ᱚᱱᱮ ᱛᱚ ᱚᱱᱮ ᱤᱭᱟᱹ ᱨᱮᱜᱮ ᱠᱚ ᱤᱭᱟᱹᱜᱼᱟ ᱩᱱᱠᱩ ᱫᱚ ᱚᱱᱟ ᱵᱷᱳᱡ᱾ ᱵᱚᱪᱷᱚᱨ ᱟᱫᱚ ᱱᱚᱜᱼᱚᱭ ᱵᱚᱞ ᱠᱷᱮᱞ ᱥᱤᱡᱤᱱ ᱥᱩᱨᱩᱭᱮᱱᱟ ᱚᱱᱟ ᱛᱮ ᱟᱜᱚᱥᱴ ᱠᱷᱚᱱ ᱦᱚᱭᱛᱚ ᱥᱩᱨᱩᱜᱼᱟ᱾
ᱵᱟᱝᱟ ᱟᱨ ᱥᱟᱹᱨᱤ ᱠᱟᱛᱷᱟ ᱞᱟᱹᱭᱛᱮ, ᱦᱚᱲ ᱫᱚ ᱢᱟᱱᱮ ᱠᱚ ᱥᱚᱦᱚᱡ ᱥᱚᱨᱚᱞ ᱜᱮᱭᱟ ᱠᱚ ᱥᱮ, ᱚᱱᱟ ᱤᱭᱟᱹ ᱫᱚ ᱯᱟᱪᱩᱜ᱾ ᱨᱟᱠᱣᱟ ᱡᱮ ᱤᱧ ᱢᱟᱱᱮ ᱱᱚᱝᱠᱟ ᱠᱟᱛᱮ ᱴᱟᱠᱟ ᱚᱱᱠᱟᱧ ᱤᱭᱟᱹᱭᱟ ᱥᱮ ᱱᱚᱝᱠᱟᱭᱟ. ᱧ ᱱᱷᱟᱝᱠᱟᱭᱟᱹᱧ ᱚᱱᱟ ᱢᱟᱱᱮ ᱩᱱᱟᱹᱜ ᱴᱟᱜ ᱪᱤᱱᱛᱟᱹ ᱵᱷᱟᱵᱽᱱᱟ ᱩᱱᱟᱹᱜ ᱤᱭᱟᱹ ᱫᱷᱟᱹᱵᱤᱡ ᱫᱚ ᱵᱟᱠᱚ ᱪᱟᱞᱟᱜᱼᱟ ᱠᱷᱩᱵ ᱢᱟᱱᱮᱼᱼ ᱪᱟᱞᱟᱜ ᱟᱠᱚ ᱡᱮ ᱵᱟᱠᱚ ᱪᱟᱞᱟᱜᱼᱟ ᱢᱟᱱᱮ ᱠᱷᱩᱵ ᱠᱚᱢ᱾ ᱠᱤᱱᱛᱩ ᱵᱮᱥᱤᱨ ᱵᱷᱟᱜᱽ ᱦᱚᱲ ᱜᱮ ᱢᱟᱱᱮ ᱦᱮᱸ ᱦᱮᱸ ᱦᱳᱭ᱾ ᱢᱟᱱᱮ ᱫᱤᱠᱩ ᱫᱚ ᱡᱮᱢᱚᱱ ᱪᱮᱫᱠᱟ ᱠᱩᱠᱢᱩ ᱧᱮᱞᱟ ᱠᱚ ᱡᱮ ᱟᱠᱚᱨᱮᱱ ᱢᱟ ᱢᱟᱱᱮ ᱪᱮᱫ ᱤᱧ ᱞᱟᱹᱭ ᱟᱢᱟ ᱾ ᱟᱠᱚᱨᱤᱱ ᱡᱟᱦᱟᱸᱭ ᱦᱟᱸᱜ ᱯᱚᱨᱮ ᱨᱮ ᱡᱮᱱᱟᱨᱮᱥᱚᱱ ᱦᱤᱡᱩᱜ-ᱟ᱾ ᱛᱚ ᱢᱟᱱᱮ ᱩᱱᱠᱩ ᱞᱟᱹᱜᱤᱫ ᱯᱩᱨᱟᱹ ᱤᱭᱟᱹᱭᱟ ᱭᱟᱠᱚ᱾ ᱠᱤᱱᱛᱩ ᱢᱟᱱᱮ ᱥᱟᱱᱛᱟᱲᱟᱜ ᱫᱚ ᱩᱱᱟᱹᱜ ᱫᱷᱟᱹᱵᱤᱡ ᱪᱤᱱᱛᱟᱹ ᱵᱷᱟᱵᱱᱟ ᱫᱚ ᱵᱟᱝ ᱛᱟᱦᱮᱱ ᱜᱮᱭᱟ ᱥᱮ᱾
ᱦᱩᱸ᱾
ᱦᱩᱸ᱾ ᱟᱫᱚ ᱚᱱᱟ ᱟᱞᱮᱨᱮᱱ ᱜᱮ ᱧᱮᱞ ᱠᱚᱢ ᱦᱮ ᱫᱤᱠᱩ ᱜᱤᱫᱽᱨᱟᱹ ᱡᱟ ᱢᱮᱱᱟᱜ ᱠᱚᱣᱟ ᱡᱷᱚᱛᱚ ᱤᱥᱠᱩᱞ ᱨᱮᱠᱚ ᱵᱚᱞᱚ ᱪᱟᱵᱟ ᱟᱠᱟᱱ ᱛᱟᱞᱮᱭᱟ ᱠᱤᱱᱛᱩ ᱵᱟᱠᱤ ᱢᱮᱱᱟᱜ ᱠᱮᱭᱟ ᱟᱞᱮ ᱮᱠᱷᱮᱱ ᱥᱟᱱᱛᱟᱲ᱾
ᱚᱱᱮ ᱞᱟᱹᱭᱮᱫ ᱫᱚ ᱥᱟᱱᱛᱟᱲ ᱫᱚ ᱢᱟᱱᱮ ᱟᱭᱟᱜ ᱡᱚᱢᱟᱜ ᱠᱩᱲᱟᱹᱜ ᱛᱟᱭ ᱢᱟ ᱟᱭᱟᱜ᱾ ᱚᱱᱟ ᱠᱷᱟᱱ ᱜᱮ ᱟᱹᱰᱤ ᱤᱭᱟᱹ ᱨᱟᱥᱠᱟᱹ ᱡᱚᱜᱟᱣ ᱜᱮᱠᱚ ᱡᱚᱜᱟᱣ ᱫᱚᱦᱚ ᱠᱟᱜ᱾ ᱯᱩᱨᱟᱹ ᱵᱷᱚᱵᱤᱥᱥᱚᱛ ᱞᱮᱠᱟ ᱚᱱᱠᱟ ᱵᱮᱯᱟᱨ ᱾ ᱯᱚᱨᱮᱨ ᱡᱮᱱᱟᱨᱮᱥᱚᱱ ᱡᱩᱫᱤ ᱦᱤᱡᱩᱜᱼᱟ ᱯᱚᱨᱮᱨ ᱡᱮᱱᱟᱨᱮᱥᱚᱱ᱾ ᱯᱚᱨᱮᱨ ᱡᱮᱱᱟᱨᱮᱥᱚᱱ ᱦᱤᱡᱩᱜ ᱯᱚᱨᱮᱨ ᱡᱮᱱᱟᱨᱮᱥᱚᱱ ᱡᱩᱫᱤ ᱦᱤᱡᱩᱜᱼᱟ ᱞᱟᱹᱭᱟᱭ ᱩᱱᱫᱚ ᱦᱟᱜ ᱟᱢ ᱟᱢ ᱛᱮ ᱤᱭᱟᱹᱭ ᱢᱮᱧ ᱦᱟᱨᱟ ᱠᱟᱜ ᱢᱤᱧ ᱵᱩᱨᱩ ᱟᱠᱟᱫ ᱢᱤᱧ᱾
ᱦᱮᱸ ᱦᱟᱨᱟ ᱟᱠᱟᱜ ᱢᱤᱭᱟᱹᱧ ᱟᱨ ᱵᱟᱠᱤ ᱫᱚ ᱟᱢ ᱱᱤᱡᱮᱛᱮ ᱧᱮᱞ ᱡᱚᱝ ᱢᱮ ᱢᱟᱱᱮ ᱵᱮᱥᱤ ᱚᱝᱠᱟ ᱜᱮ ᱦᱩᱸ᱾ ᱫᱤᱠᱩ ᱧᱮᱞ ᱠᱚᱢ ᱥᱮ ᱛᱤᱱᱟᱹᱜ ᱤᱭᱟᱹ ᱠᱚ ᱫᱚᱦᱚ ᱟᱠᱚ ᱦᱩᱸ ᱦᱩᱸ᱾ ᱫᱚ ᱢᱚᱱᱚᱵᱷᱟᱵᱟᱣ᱾
ᱩᱱᱠᱩ ᱫᱚ ᱜᱤᱫᱽᱨᱟᱹ ᱠᱷᱚᱱᱜᱮ ᱢᱟᱱᱮ ᱟᱹᱰᱤ ᱠᱚ ᱛᱮᱭᱟᱨ ᱠᱚ ᱦᱩᱭᱩᱜ-ᱟ ᱢᱟᱱᱮ ᱠᱟᱛᱷᱟ ᱫᱚ ᱪᱮᱫ ᱢᱟᱥᱮ ᱞᱟᱹᱭ ᱢᱮ ᱛᱚ ᱟᱨᱚ ᱟᱨᱚ ᱚᱱᱠᱟ ᱫᱚ ᱵᱟᱝᱟ ᱛᱟᱯᱚᱨᱮ ᱠᱟᱛᱷᱟ ᱨᱮᱱᱟᱜ ᱫᱚ ᱪᱮᱫ ᱞᱮᱠᱟ ᱤᱭᱟᱹ ᱠᱟᱱᱟ ᱥᱮ ᱵᱟᱝ᱾ ᱩᱱᱠᱩ ᱫᱚ ᱟᱵᱚ ᱡᱮᱢᱚᱱ ᱢᱤᱫᱴᱟᱝ ᱪᱟᱯ ᱨᱮᱵᱚᱱ ᱛᱟᱦᱮᱱᱟ ᱦᱮᱸ ᱥᱮ ᱡᱟᱦᱟᱸ ᱞᱮᱠᱟ ᱫᱚ ᱩᱱᱠᱩ ᱫᱚ ᱯᱨᱤ ᱢᱟᱭᱤᱱᱰ ᱛᱮᱜᱮ ᱚᱲᱟᱜ ᱦᱚᱲ ᱚᱲᱟᱜ ᱦᱚᱲ ᱦᱚᱸ ᱥᱟᱯᱨᱴ ᱠᱚᱣᱟ ᱡᱮ ᱡᱟᱦᱱᱟᱜ ᱦᱩᱭ ᱫᱟᱲᱮᱭᱟᱜ ᱠᱟᱱ ᱪᱮᱥᱴᱟᱭ ᱢᱮ ᱡᱩᱫᱤ ᱜᱟᱱᱚᱜ ᱠᱷᱟᱱ ᱜᱟᱱᱚᱜᱼᱟ ᱵᱟᱝᱠᱷᱟᱱ ᱫᱚ ᱢᱮᱱᱟᱜ ᱜᱮᱭᱟ ᱛᱚ ᱥᱮ ᱡᱟᱦᱟᱱᱟᱜ ᱵᱮᱵᱽᱥᱟ ᱴᱮᱵᱽᱥᱟ ᱡᱟᱦᱟᱱᱟᱜ ᱜᱮ ᱢᱳᱴᱟᱢᱩᱴᱤ ᱢᱴᱟᱢᱩᱴᱤ ᱩᱱᱠᱩᱣᱟᱜ᱾ ᱩᱱᱠᱩᱣᱟᱜ ᱯᱞᱮᱱ ᱛᱟᱦᱮᱱ ᱛᱟᱠᱚᱣᱟ ᱮ ᱵᱤ ᱥᱤ᱾ ᱮᱭ ᱡᱩᱫᱤ ᱵᱟᱭ ᱠᱟᱢᱤ ᱞᱟᱜ-ᱟ ᱵᱤ ᱠᱚ ᱮᱢᱟ ᱫᱟ ᱵᱤ ᱡᱩᱫᱤ ᱵᱟᱭ ᱠᱟᱢᱤ ᱥᱤ ᱮᱢᱟ ᱫᱟ ᱚᱱᱠᱟ ᱟᱨᱠᱤ᱾ ᱩᱱᱠᱩ ᱠᱷᱮᱱ ᱫᱚᱵᱚ ᱪᱟᱞᱟᱜᱼᱟ ᱟᱨ ᱟᱵᱚ ᱫᱚ ᱪᱮᱫ ᱦᱩᱭᱮᱱ ᱠᱷᱟᱱ ᱦᱩᱭᱱᱟ ᱵᱟᱝᱠᱷᱟᱱ ᱫᱚ ᱵᱮᱥ ᱪᱟᱥ ᱨᱮ᱾ ᱟᱜ ᱟᱨ ᱵᱟᱝᱠᱷᱟᱱ᱾ ᱟᱨ ᱵᱟᱝᱠᱷᱟᱱ ᱫᱚ ᱪᱮᱱᱱᱟᱭ ᱠᱟᱢᱤ ᱫᱟᱹᱲ ᱢᱤᱫ ᱵᱚᱥᱚᱨ ᱜᱟᱱ ᱤᱭᱟᱹᱭ ᱢᱮ ᱯᱚᱭᱥᱟ ᱨᱳᱡᱽᱟᱨ ᱟᱜᱩᱭ ᱢᱮ᱾ ᱥᱟᱨᱟ ᱵᱚᱥᱚᱨ ᱚᱱᱟ ᱵᱟᱭᱨᱮ ᱨᱮᱜᱮ ᱡᱚᱢ ᱢᱮ ᱡᱟᱡᱟᱵᱚᱨ ᱞᱮᱠᱟ ᱟᱪᱩᱨ ᱵᱟᱲᱟᱭ ᱢᱮ ᱟᱨᱠᱤ
ᱦᱚᱸ ᱵᱟ ᱤᱭᱟᱹ ᱡᱮᱢᱚᱱ ᱤᱧ ᱠᱟᱠᱩ ᱢᱤᱫᱴᱟᱝ ᱦᱮᱸ ᱩᱱᱤ ᱫᱚ ᱦᱩᱭᱩᱜ ᱠᱟᱱᱟ ᱱᱚᱜᱼᱚᱭ ᱠᱟᱹᱢᱤ ᱪᱟᱞᱟᱣ ᱮᱱᱟᱭ ᱦᱮᱸ ᱛᱤᱱᱟᱹᱜ ᱜᱟᱱᱮ ᱯᱚᱭᱥᱟ ᱟᱹᱜᱩ ᱠᱮᱫᱟ ᱟᱫᱚ ᱦᱮᱡ ᱮᱱᱟᱭ ᱚᱲᱟᱜ᱾ ᱛᱮ ᱚᱱᱟ ᱯᱚᱭᱥᱟ ᱛᱤᱱᱟᱹᱜ ᱫᱤᱱ ᱛᱟᱦᱮᱱᱟ ᱤᱱᱟᱹᱜ ᱫᱤᱱ ᱫᱚ ᱴᱷᱤᱠ ᱜᱮᱭᱟ ᱟᱨᱦᱚᱸ ᱯᱚᱭᱥᱟ ᱪᱟᱵᱟᱭᱮᱱᱟ ᱟᱨᱦᱚᱸ ᱠᱟᱹᱢᱤ ᱪᱟᱞᱟᱜᱼᱟ ᱦᱩᱸ᱾ ᱵᱟᱝ-ᱟ ᱱᱤᱡᱮᱨᱟᱜ ᱱᱤᱡᱮᱨᱟᱜ᱾ ᱠᱟᱹᱢᱤ ᱛᱮᱦᱚᱸ ᱟᱹᱰᱤ ᱜᱟᱱ ᱩᱱᱱᱚᱛᱤ ᱫᱚ ᱦᱩᱭᱩᱜᱼᱟ ᱱᱤᱡᱮᱨᱟᱜ ᱚᱲᱟᱜ ᱨᱮᱜᱮ ᱠᱟᱹᱢᱤ ᱢᱮᱥᱮ᱾ ᱦᱚᱲ ᱴᱷᱮᱱ ᱠᱟᱹᱢᱤ ᱵᱟᱝ ᱞᱟᱜᱟᱣ‌ ᱟᱢᱟ᱾
ᱟᱞᱮ ᱚᱱᱛᱮ ᱫᱚ ᱠᱟᱹᱢᱤ ᱨᱮᱱᱟᱜ ᱚᱵᱷᱟᱵᱽ ᱵᱟᱹᱱᱩᱜᱼᱟ ᱴᱷᱤᱠ ᱜᱮᱭᱟ ᱱᱤᱡᱮᱛᱮ ᱡᱩᱫᱤᱢ ᱠᱟᱹᱢᱤᱭᱟ᱾ ᱱᱚᱣᱟ ᱫᱚ ᱤᱭᱟᱹ ᱫᱟᱲᱮᱭᱟᱜ ᱟᱢ ᱛᱮᱜᱳ ᱫᱟᱲᱮᱭᱟᱜ ᱟᱢ᱾ ᱢᱟᱱᱮ ᱵᱷᱟᱜᱮ ᱜᱮᱢ ᱠᱮᱴᱮᱡ ᱛᱮᱜᱳ ᱫᱟᱲᱮᱭᱟᱜᱼᱟ ᱪᱟᱹᱠᱨᱤ ᱠᱷᱚᱱ᱾ ᱪᱟᱹᱠᱨᱤ ᱠᱷᱚᱱ ᱦᱚᱸ ᱵᱮᱵᱽᱥᱟ᱾
ᱵᱮᱵᱥᱟ ᱨᱮᱛᱚ ᱟᱹᱰᱤ ᱜᱟᱱ ᱞᱟᱵᱷ ᱢᱮᱱᱟᱜ ᱟᱠᱟᱫᱟ᱾
ᱦᱮᱸ ᱪᱟᱹᱠᱨᱤ ᱪᱟᱹᱠᱨᱤ ᱪᱟᱹᱠᱨᱤ ᱠᱟᱛᱮᱜ ᱫᱚ ᱠᱳᱱᱳ ᱫᱤᱱ ᱢᱤᱫᱴᱟᱝ ᱯᱷᱞᱮᱴ ᱫᱚ ᱵᱟᱢ ᱦᱟᱛᱟᱣ ᱫᱟᱲᱮᱭᱟᱜᱼᱟ᱾ ᱟᱫᱚ ᱵᱮᱵᱥᱟ ᱠᱟᱛᱮᱫ ᱫᱚ ᱦᱟᱛᱟᱣ ᱫᱟᱲᱮᱼᱟᱢ᱾ ᱦᱩ ᱳᱱᱳ-ᱳᱝᱠᱳ ᱠᱳ ᱚᱸᱰᱮ ᱡᱟᱦᱟᱸ ᱡᱚᱛᱚ ᱜᱩᱞᱳ ᱡᱚᱛᱚ ᱜᱩᱞᱳ ᱚᱱᱟ ᱤᱭᱟᱹ ᱠᱚᱨᱮ ᱵᱤᱦᱟᱹᱨᱤ ᱠᱚ ᱠᱚ ᱫᱩᱲᱩᱵ ᱠᱚᱜᱼᱟ ᱩᱝᱠᱳ ᱫᱚ ᱢᱟᱱᱮ ᱪᱮᱜ ᱤᱧ ᱞᱟᱹᱭᱟ ᱡᱷᱚᱛᱚ ᱠᱟᱛᱮᱫ ᱢᱮᱱᱟᱜ ᱛᱟᱠᱚᱣᱟ ᱢᱟᱱᱮ ᱩᱱᱠᱩ ᱯᱷᱩᱪᱠᱟᱹ ᱠᱚ ᱜᱷᱩᱜᱱᱤ ᱠᱚ ᱡᱟᱦᱟᱸᱭ ᱫᱚ ᱠᱚ ᱟᱠᱷᱤᱧᱟ᱾
ᱩᱝᱠᱩ ᱵᱟ ᱮ ᱩᱝᱠᱩ ᱫᱚ ᱚᱱᱟ ᱟᱠᱷᱨᱤᱧ ᱛᱮᱜᱮ ᱛᱤᱱᱟᱹᱜ ᱯᱚᱭᱥᱟ ᱢᱤᱫ ᱫᱤᱭᱮ ᱯᱷᱩᱪᱼᱼ ᱯᱷᱩᱪᱠᱟᱹ ᱵᱟᱞᱟ ᱫᱚ ᱢᱚᱱᱮ ᱦᱚᱭ ᱢᱤᱫ ᱫᱤᱱ ᱨᱮ ᱦᱚᱸᱜ-ᱚ ᱯᱟᱸᱪ ᱦᱟᱡᱟᱨ ᱪᱷᱚ ᱦᱟᱡᱟᱨ ᱜᱟᱱ ᱠᱚ ᱤᱱᱠᱟᱢ ᱮᱫᱟ᱾ ᱯᱷᱩᱪᱠᱟ ᱵᱟᱞᱟ
ᱫᱚᱥ ᱴᱟᱠᱟ ᱨᱮᱱᱟᱜ ᱟᱢ ᱡᱩᱫᱤ ᱯᱟᱸᱪᱴᱤ ᱯᱷᱩᱪᱠᱟ ᱮᱢᱟ ᱢᱟᱭ ᱛᱤᱱᱟᱹᱜ ᱰᱷᱮᱨ ᱛᱟᱦᱮᱱ ᱛᱟᱠᱚᱣᱟ ᱚᱱᱟ ᱡᱚᱛᱚ ᱠᱚ ᱪᱟᱵᱟᱭᱟ᱾
ᱦᱩᱸ
ᱠᱚᱢ ᱰᱷᱹᱮᱨ ᱯᱚᱭᱥᱟ ᱛᱟᱠᱚ ᱚᱱᱟ ᱦᱚᱸ ᱢᱟᱱᱮ ᱯᱟᱨᱴ ᱴᱟᱭᱤᱢ ᱡᱚᱵ ᱞᱮᱠᱟ ᱚᱱᱟ ᱢᱮᱫᱼᱼ
ᱟᱫᱚ ᱵᱮᱵᱽᱥᱟ ᱫᱟᱲᱮᱭᱟᱜ ᱠᱷᱟᱱ ᱜᱮ ᱟᱫᱚ ᱟᱵᱚ ᱥᱟᱱᱛᱟᱲ ᱫᱚ ᱪᱮᱫ ᱢᱟᱥᱮ ᱱᱚᱜ ᱱᱚᱣᱟ ᱵᱮᱵᱽᱥᱟ ᱨᱟᱥ ᱛᱟ ᱫᱷᱟᱨᱮ ᱠᱚ ᱨᱮ ᱪᱮᱫ ᱮᱢ ᱛᱤᱸᱜᱩ ᱠᱚᱜ-ᱟ ᱞᱟᱡᱟ ᱞᱟᱡᱟᱜᱼᱟ ᱞᱟᱡᱟᱜ ᱟᱠᱚ ᱛᱟᱯᱚᱨᱮ ᱞᱟᱡ ᱡᱩᱫᱤ ᱚ-ᱠᱚ ᱫᱟᱲᱮᱭᱟ ᱛᱟ ᱠᱤ ᱟᱨ ᱵᱟᱨᱥᱤᱧ ᱠᱷᱟᱱ ᱜᱮ ᱟᱯᱮ ᱱᱚᱣᱟ ᱯᱚᱭᱥᱟ ᱞᱟᱝ ᱪᱟᱵᱟ ᱞᱮᱜᱮ᱾
ᱦᱮᱸ ᱟᱨᱚ ᱥᱟᱱᱛᱟᱲ ᱫᱚ ᱟᱨᱚ ᱫᱷᱟᱼᱼᱼ
ᱟᱞᱮ ᱚᱰᱮᱸ ᱟᱞᱮ ᱚᱰᱮᱸ ᱪᱮᱫᱞᱠᱟ ᱵᱟᱲᱟᱭᱟᱢ ᱩᱸ ᱟᱞᱮ ᱚᱰᱮᱸ ᱛᱚᱢᱟᱨ ᱯᱮᱯᱩᱱ ᱦᱚᱲ ᱡᱤᱞ ᱠᱚ ᱡᱮᱞ ᱫᱚᱠᱟᱱ ᱠᱚ ᱠᱷᱩᱞᱟᱹᱣ ᱠᱟᱫᱟ ᱵᱩᱡᱽᱫᱟᱢ᱾
ᱮ ᱦᱚᱸ
ᱫᱤᱭᱟᱹ ᱟᱫᱚ ᱠᱷᱩᱞᱟᱹᱣ ᱠᱟᱫᱟ ᱢᱟᱱᱮ ᱡᱮᱞ ᱫᱚᱠᱟᱱ ᱮᱢᱱᱤ ᱵᱷᱩᱥᱤᱢᱟᱞ ᱫᱚᱠᱟᱱ ᱠᱚ ᱠᱚ ᱠᱷᱩᱞᱟᱹᱣ ᱠᱟᱫᱟ ᱜᱷᱩᱜᱱᱤ ᱴᱩᱜᱽᱱᱤ ᱪᱟ ᱢᱟᱱᱮ ᱢᱤᱫ ᱪᱟᱸᱫᱚ ᱵᱟᱝ ᱪᱟᱞᱟᱜᱼᱟ ᱪᱟᱵᱟᱭ ᱟᱜᱩᱭ ᱫᱟ ᱡᱮᱞ ᱡᱚᱠᱷᱚᱱ ᱵᱟᱝ ᱪᱟᱞᱟᱜ ᱛᱟᱠᱚᱣᱟ ᱚᱝᱠᱟ ᱫᱚ ᱵᱟᱝ ᱪᱟᱞᱟᱜ ᱛᱟᱠᱚᱣᱟ᱾ ᱚᱛᱷᱚᱪᱚ ᱟᱠᱚ ᱴᱟᱭᱤᱢ ᱵᱟᱹᱱᱩᱜ ᱛᱟᱠᱚᱣᱭᱟ ᱵᱩᱡᱷᱟᱹᱣ ᱠᱮᱜ-ᱟᱢ᱾ ᱟᱸᱰᱮ ᱧᱮᱞ ᱢᱮ ᱧᱩ ᱠᱟᱛᱮᱜ ᱮ ᱜᱤᱛᱤᱡ ᱠᱟᱱᱟ ᱟᱠᱟᱨᱮ ᱦᱟᱸᱰᱮ ᱦᱟᱴ ᱯᱟᱛᱟ ᱚᱠᱟᱨᱮᱪᱚ ᱦᱟᱱᱛᱮ ᱱᱟᱛᱮ᱾
ᱪᱮᱜ ᱠᱟ ᱞᱟᱹᱭ ᱢᱮᱥᱮ ᱢᱟᱱᱮ ᱢᱤᱫ ᱥᱟᱝᱛᱮ ᱢᱚᱴᱟ ᱴᱟᱠᱟ ᱥᱟᱵ ᱥᱟᱱᱟ ᱠᱚᱣᱟ ᱚᱱᱟ ᱠᱟᱹᱡ ᱠᱟᱹᱡ ᱞᱟᱵᱷ ᱫᱚ ᱵᱟᱠᱚ ᱤᱭᱟᱹᱦᱟᱜ ᱜᱮᱭᱟ, ᱵᱟᱠᱚ ᱯᱚᱲ
ᱦᱳᱭ ᱦᱳᱭ᱾ ᱚᱱᱟᱜᱤᱛᱚᱧ ᱞᱟᱹᱭᱫᱟ ᱡᱮᱫᱤᱱ ᱡᱮᱫ ᱫᱤᱱ ᱦᱚᱲ ᱡᱮᱫᱤᱱ ᱢᱤᱫ ᱴᱟᱠᱟ ᱨᱮᱱᱟᱜ ᱢᱩᱞᱞᱚ ᱠᱚ ᱵᱩᱡᱷᱟᱹᱣᱟ ᱥᱮᱫᱤᱱ ᱠᱚ ᱢᱟᱱᱩᱥᱟᱜ-ᱟ ᱾
ᱦᱳᱭ᱾
ᱡᱟᱦᱟᱸᱭ ᱜᱤᱫᱽᱨᱟᱹ ᱢᱤᱫ ᱴᱟᱠᱟ ᱨᱮᱱᱟᱜ ᱢᱩᱞᱞᱚᱭ ᱵᱩᱡᱷᱟᱹᱣᱟ ᱩᱱᱤᱜᱮ ᱩᱱᱱᱚᱛᱤᱭᱟ ᱡᱤᱵᱚᱱ
ᱚ ᱚᱸ᱾
ᱟᱣ ᱡᱮ ᱫᱤᱠᱩ ᱧᱮᱞ ᱠᱟᱜ ᱠᱚᱣᱟᱮ ᱡᱮ ᱢᱤᱫ ᱴᱟᱠᱟ ᱦᱚᱸ ᱢᱤᱫ ᱴᱟᱠᱟ ᱵᱟᱠᱚ ᱟᱲᱟᱜ ᱵᱟᱲᱟᱮᱟᱢᱟ᱾ ᱡᱮ ᱡᱮ ᱡᱟᱦᱟᱱ ᱥᱮᱫ ᱯᱚᱨᱚᱵᱽ ᱯᱟᱛᱟ ᱡᱟᱦᱟᱱᱟᱜ ᱡᱟᱦᱟᱸ ᱛᱤᱱᱟᱹᱜ ᱧᱮᱞᱮᱢ ᱞᱟᱹᱭ ᱠᱟᱫᱟᱢ ᱡᱮ ᱱᱤᱨᱟᱱᱚᱵᱵᱳᱭ ᱴᱟᱠᱟ ᱦᱩᱭ ᱠᱟᱱ ᱛᱟᱢᱟ ᱡᱮ ᱚᱱᱟ ᱡᱮ ᱢᱤᱫ ᱴᱟᱠᱟ ᱢᱮᱱᱟᱜ-ᱟ ᱾ ᱪᱤᱯᱥᱟᱭ ᱫᱤᱠᱩ ᱫᱚ ᱵᱟᱝ ᱫᱮ ᱚᱵᱟ ᱢᱤᱫ ᱴᱟᱠᱟ ᱦᱚᱸ ᱫᱮᱱ᱾
ᱚᱱᱟ ᱢᱤᱫ ᱴᱟᱠᱟ ᱜᱮ ᱟᱹᱰᱤᱜᱟᱱ ᱤᱭᱟᱹ ᱠᱟᱛ ᱛᱮᱜᱮ ᱢᱤᱫᱥᱚ ᱴᱟᱠᱟ ᱦᱩᱭᱩᱜᱼᱟᱥᱮ ᱢᱤᱫ ᱴᱟᱠᱟ ᱤᱭᱟᱹ ᱠᱟᱛᱮᱫ᱾
ᱦᱩᱸᱜ ᱩᱸ᱾
ᱢᱮᱱᱴᱟᱞᱤᱴᱤ ᱟᱹᱰᱤ ᱤᱭᱟᱹ ᱜᱮᱭᱟ ᱟᱞᱟᱫ ᱜᱮᱭᱟ ᱩᱱᱠᱩ ᱠᱷᱚᱱ ᱟᱵᱚᱣᱟᱜ ᱫᱚ᱾
ᱩᱱᱟᱹᱜ ᱢᱟᱱᱮ ᱩᱱᱟᱹᱜ ᱪᱮᱛᱟᱱ ᱪᱤᱱᱛᱟᱹ ᱵᱷᱟᱵᱱᱟ ᱯᱟᱪᱩᱜ ᱟᱠᱟᱫᱟ ᱟᱵᱚᱣᱟᱜ ᱫᱚ᱾
ᱦᱩᱸ ᱦᱩᱸ ᱵᱟᱨ ᱵᱟᱲᱟ ᱡᱚᱢ ᱧᱟᱢ ᱞᱮᱠᱷᱟᱱ ᱜᱮ ᱦᱩᱭᱱᱟ᱾ ᱟᱨ ᱪᱮᱫ ᱪᱮᱫ ᱢᱮᱱᱟᱜ ᱟ ᱟᱫᱚ ᱢᱟ ᱞᱟᱹᱭ ᱢᱮ᱾ ᱡᱟᱦᱟᱞᱮᱠᱟ ᱡᱚᱢᱮᱢ ᱧᱟᱢᱟ ᱡᱚᱢᱟᱢ, ᱧᱩᱭᱟᱢ, ᱨᱟᱹᱥᱠᱟᱹᱭᱟᱢ, ᱛᱟᱦᱮᱱᱟᱢ ᱚᱱᱟᱜᱮ
ᱦᱩᱸ᱾
ᱛᱤᱨᱮ ᱟᱫᱚᱢ ᱡᱟᱯᱤᱫᱟ, ᱛᱤᱨᱮ?
ᱡᱟᱯᱤᱫᱤᱧ ᱱᱟᱦᱟᱜ ᱟᱨ ᱠᱟᱹᱴᱤᱡ ᱯᱚᱨᱮ᱾
ᱦᱩᱸ᱾ ᱨᱩᱢ ᱢᱮᱴ ᱫᱚ ᱢᱮᱱᱟᱭ ᱛᱟᱢᱟᱥ ᱥᱮ ᱚᱲᱟᱜ-ᱮ ᱪᱟᱞᱟᱣ ᱠᱟᱱᱟ?
ᱚ ᱢᱮᱱᱟᱭ ᱜᱮᱭᱟ ᱨᱩᱢ ᱨᱮᱜᱮ᱾
ᱤᱭᱟᱹ ᱫᱚ ᱢᱚᱱᱤᱠᱟ ᱫᱚ ᱚᱲᱟᱜ-ᱮ ᱪᱟᱞᱟᱣ ᱠᱟᱱᱟ, ᱵᱟᱭ ᱦᱮᱡ ᱠᱟᱱᱟ?
ᱦᱮᱡ ᱮᱱᱟᱭ, ᱦᱮᱡ ᱠᱟᱱᱟᱭ, ᱦᱮᱡ ᱠᱟᱱᱟ᱾ ᱦᱮᱡ ᱠᱟᱛᱮ ᱞᱮ ᱧᱮᱞᱮ ᱠᱟᱱ ᱫᱚ ᱦᱮᱡ ᱠᱟᱱᱟ᱾ ᱦᱚᱞᱟᱭ ᱛᱟᱞᱟᱣ ᱛᱮᱦᱮᱧᱮ ᱦᱮᱡ ᱟᱠᱟᱱᱟ᱾
ᱦᱮᱸᱜ ᱚ᱾
ᱟᱪᱪᱷᱟ ᱟᱯᱮᱭᱟᱜ ᱤᱭᱟᱹ ᱫᱚ ᱚᱠᱟ ᱩᱸ ᱮᱥ ᱮᱡᱤᱭᱳ ᱚᱯᱷᱤᱥ ᱫᱚ ᱚᱠᱟᱨᱮ ᱛᱚᱵᱮ ᱡᱷᱟᱲᱮᱜᱽᱜᱽᱨᱟᱢ ᱨᱮ ᱵᱟᱝ?
ᱪᱮᱫ ᱚᱯᱷᱤᱥ?
ᱮᱥ ᱰᱤ ᱳ ᱚᱯᱷᱤᱥ ᱫᱚ?
ᱮᱥ ᱰᱤ ᱳ ᱚᱯᱷᱤᱥ?
ᱦᱩᱸ᱾
ᱱᱚᱸᱰᱮ ᱜᱮ ᱪᱷᱟᱛᱱᱟᱥᱳᱞ᱾
ᱰᱤᱭᱚᱢ ᱚᱯᱷᱤᱥ ᱰᱤ ᱮᱢ᱾
ᱰᱤ ᱮᱢ ᱚᱯᱷᱤᱥ ᱫᱚ ᱱᱚᱸᱰᱮ ᱡᱷᱟᱲᱜᱨᱟᱢ᱾
ᱩᱸ ᱦᱩᱜ-ᱩᱸ᱾
ᱟᱹᱞᱤᱝ ᱟᱞᱮ ᱦᱚᱸ ᱚᱸᱰᱮᱜᱮ ᱛᱟᱦᱮᱸᱫ ᱞᱮᱱ ᱛᱟᱞᱮᱭᱟ ᱞᱳᱠᱥᱚᱵᱷᱟ ᱤᱭᱟᱹ ᱨᱮ ᱞᱟᱹᱭ ᱟᱫᱚ ᱟᱹᱰᱤ
ᱟᱯᱮ ᱫᱚ ᱟᱰᱤ ᱥᱟᱸᱜᱤᱧᱚᱜᱼᱟ ᱯᱮ ᱛᱚ ᱟᱯᱮᱫᱚ ᱢᱮᱫᱽᱱᱤᱯᱩᱨ ᱜᱮᱛᱚᱯᱮ ᱥᱩᱨᱩᱜᱼᱟ, ᱟᱯᱮ ᱟᱨᱦᱚᱸ ᱡᱷᱟᱲᱜᱮᱨᱟᱢ ᱚᱱᱛᱮ ᱫᱚ ᱥᱟᱸᱜᱤᱧ ᱜᱮᱭᱟ ᱛᱚ ᱾
ᱦᱩᱸ ᱾
ᱛᱚ ᱚᱱᱟ ᱠᱚᱢ ᱥᱟᱸᱜᱤᱧ ᱟᱞᱮ ᱟᱛᱩ ᱞᱟᱦᱟ ᱫᱚ ᱤᱭᱟᱹ ᱛᱟᱦᱮᱸ ᱠᱟᱱ ᱛᱟᱞᱮᱭᱟ ᱵᱟᱝᱟ ᱰᱤ ᱮᱢ ᱚᱯᱷᱤᱥ ᱛᱚᱻ ᱩᱸ ᱞᱟᱦᱟ ᱫᱚ ᱵᱟᱹᱧ ᱞᱟᱹᱭ ᱫᱟᱲᱮᱭᱟᱜ ᱠᱟᱱᱟ ᱤᱧ ᱡᱚᱠᱷᱚᱱ ᱦᱚᱯᱚᱱᱤᱧ ᱛᱟᱦᱮᱸ ᱠᱟᱱᱟ ᱛᱚᱵᱮ ᱤᱧ ᱡᱚᱠᱷᱚᱱ ᱛᱷᱮᱠᱮᱧ ᱵᱟᱲᱟᱭᱟ ᱰᱤ ᱮᱢ ᱚᱯᱷᱤᱥ ᱚᱱᱰᱮ ᱠᱳᱱᱳ ᱤᱭᱟᱹ ᱢᱮᱱᱟᱜ ᱟᱠᱟᱫᱟ ᱛᱚᱠᱷᱚᱱ ᱛᱷᱮᱠᱮ ᱛᱚ ᱡᱷᱟᱲᱜᱮᱨᱟᱢ ᱨᱮᱜᱮ ᱢᱟᱱᱮ ᱚᱱᱮ ᱠᱚᱞᱮᱡ ᱨᱮ ᱪᱟᱞᱟᱣ ᱠᱟᱛᱮᱜ ᱵᱩᱥᱟᱹᱣ ᱠᱮᱫᱟᱢ ᱛᱚᱛᱚ ᱠᱷᱚᱱᱮ ᱫᱚ ᱤᱭᱟᱹ ᱠᱚ ᱵᱷᱟᱜᱽ ᱠᱮᱫᱟ ᱛᱚ ᱾ ᱢᱚᱱᱮ ᱦᱚᱭ ᱾